ᱜᱚᱝᱠᱮ ᱡᱚᱦᱟᱨ ᱜᱮ, ᱡᱚᱦᱟᱨ ᱜᱮ ᱜᱚᱝᱠᱮ᱾
ᱦᱳᱭ ᱦᱳᱭ ᱡᱚᱦᱟᱨ ᱜᱮ᱾
ᱦᱳᱭ ᱢᱚᱡᱽ ᱥᱟᱹᱦᱤᱡ ᱨᱚᱲ ᱠᱚᱵᱤᱱ ᱟᱸᱡᱚᱢ ᱧᱟᱢᱮᱫ ᱛᱟᱞᱤᱧᱟ ᱛᱚ?
ᱦᱳᱭ ᱟᱹᱰᱤ ᱱᱟᱯᱟᱭ ᱥᱟᱺᱦᱤᱡ ᱜᱮ ᱟᱸᱡᱚᱢᱚᱜ ᱠᱟᱱᱟ᱾
ᱦᱳᱭ ᱟᱵᱮᱱᱟᱜ ᱦᱚᱸ ᱱᱟᱯᱟᱭ ᱜᱮᱞᱤᱧ ᱟᱸᱡᱚᱢ ᱧᱟᱢᱮᱜ ᱛᱟᱵᱮᱱᱟ᱾ ᱛᱚ ᱜᱚᱝᱠᱮ ᱪᱮᱫ ᱞᱮᱠᱟ ᱢᱮᱱᱟᱜ ᱠᱟᱜ ᱵᱤᱱᱟ?
ᱮᱠᱷᱚᱱ ᱫᱚ ᱱᱤᱭᱟᱹ ᱚᱠᱛᱚ ᱫᱚ ᱱᱟᱯᱟᱭ ᱜᱤ᱾
ᱚ ᱦᱳᱭ ᱛᱚ᱾ ᱟᱹᱞᱤᱧ ᱦᱚᱸ ᱱᱟᱯᱟᱭ ᱜᱮ ᱢᱮᱱᱟᱜ ᱠᱟᱜ ᱞᱤᱧᱟᱹ ᱚᱱᱟ ᱥᱟᱶᱛᱮ ᱚᱲᱟᱜ ᱦᱚᱲ ᱠᱚᱦᱚᱸ ᱡᱚᱛᱚ ᱦᱚᱲ ᱜᱮᱞᱮ ᱱᱟᱯᱟᱭ ᱧᱚᱜ ᱜᱮᱭᱟ᱾
ᱱᱟᱯᱟᱭ ᱜᱮ᱾
ᱦᱳᱭ᱾
ᱱᱟᱯᱟᱭ ᱦᱚᱸ ᱛᱟᱦᱮᱸ ᱞᱟᱹᱠᱛᱤ ᱠᱟᱱᱟ᱾
ᱦᱳᱭ ᱦᱳᱭ ᱦᱳᱭ᱾
ᱦᱩᱸ ᱟᱫᱚ ᱪᱮᱫ ᱠᱚᱯᱮ ᱪᱤᱠᱟᱹ ᱵᱟᱲᱟᱭᱮᱜᱼᱟ?
ᱦᱮᱸ ᱪᱤᱠᱟᱹ ᱫᱚ ᱪᱤᱠᱟᱹ ᱦᱚᱸ ᱵᱟᱝ ᱚᱱᱮ ᱦᱩᱲᱩ ᱠᱚᱞᱮ ᱨᱚᱦᱚᱭ ᱵᱟᱲᱟᱭᱮᱫ ᱛᱟᱦᱮᱱᱟ ᱟᱫᱚ ᱦᱟᱸᱜ ᱱᱤᱛ ᱱᱤᱛᱚᱜ ᱫᱚ ᱦᱟᱸᱜ ᱚᱲᱟᱜ ᱥᱮᱱᱞᱮ ᱦᱮᱡ ᱮᱱᱟ ᱟᱫᱚ ᱦᱟᱸᱜ ᱛᱩᱯᱩ ᱵᱟᱲᱟ ᱠᱟᱛᱮ ᱞᱮ ᱫᱟᱠᱟ ᱠᱚᱞᱮ ᱤᱥᱤᱱ ᱵᱟᱲᱟᱭᱫᱟ᱾
ᱚ᱾
ᱱᱤᱛ ᱫᱚ ᱦᱟᱸᱜ ᱱᱚᱜᱼᱚ ᱱᱚᱝᱠᱟ ᱢᱮᱱ ᱞᱮᱠᱟ ᱠᱷᱟᱡ ᱫᱚ ᱟᱹᱞᱤᱧ ᱫᱚ ᱥᱮᱫ ᱨᱮ ᱢᱮᱱᱟᱜ ᱟᱠᱟᱜ ᱞᱤᱧᱟ᱾
ᱚᱸ
ᱮᱢᱱᱤ ᱜᱮ ᱥᱮ ᱡᱟᱦᱟᱱᱟᱜ ᱠᱟᱹᱢᱤ ᱞᱟᱹᱜᱤᱫ ᱵᱟᱭᱨᱮ ᱱᱤᱛᱚᱜ?
ᱵᱟᱝ ᱵᱟᱝ ᱵᱟᱭᱨᱮ ᱨᱮᱫᱚ ᱵᱟᱝ ᱚᱲᱟᱜ ᱚᱲᱟᱜ ᱠᱷᱚᱱᱟᱜ ᱵᱟᱭᱨᱮ ᱨᱮ ᱟᱫᱚ ᱟᱹᱛᱩ ᱤᱭᱟᱹ ᱨᱮᱜᱮ᱾
ᱚ ᱟᱨ ᱱᱚᱠᱟ ᱤᱥᱤᱱ ᱠᱚᱫᱚ ᱛᱟᱦᱚᱞᱮ ᱟᱹᱣᱨᱤ ᱥᱟᱹᱛᱟᱹᱜᱼᱟ ᱵᱟᱝ?
ᱦᱳᱭ ᱦᱳᱭ ᱤᱥᱤᱱ ᱠᱚᱫᱚ ᱦᱟᱸᱜ ᱟᱹᱣᱨᱤ ᱥᱟᱹᱛᱟᱹᱜᱼᱟ ᱱᱚᱜᱼᱚᱭ ᱱᱤ ᱦᱳᱭ ᱱᱮᱜ ᱮ ᱜᱮᱞᱮ ᱪᱚᱸᱫᱟ ᱠᱟᱫᱟ᱾
ᱟᱫᱚ ᱛᱤᱦᱤᱧ ᱜᱟᱯᱟ ᱫᱚ ᱠᱟᱹᱢᱤ ᱫᱤᱱ ᱛᱚ ᱟᱫᱚ
ᱦᱩᱸ᱾
ᱚᱝᱠᱟ ᱠᱷᱮᱛ ᱵᱟᱹᱫᱽ ᱠᱚᱨᱮ ᱠᱷᱚᱱ ᱱᱟᱥᱮᱭᱟᱜ ᱵᱤᱞᱟᱹᱢ ᱧᱚᱜ ᱠᱟᱛᱮ ᱵᱚᱱ ᱦᱮᱡ ᱞᱮᱱᱠᱷᱟᱱ ᱫᱚ ᱤᱥᱤᱱ ᱦᱚᱸ ᱱᱟᱥᱮᱭᱟᱜ ᱵᱤᱞᱚᱢᱚᱜ ᱜᱮᱭᱟ ᱵᱟᱝ᱾ ᱦᱮᱡ ᱠᱟᱛᱮᱢ ᱰᱟᱹᱵᱽᱨᱟᱹ ᱥᱟᱯᱷᱟ ᱟᱢ ᱛᱚᱵᱮ ᱛᱚ ᱫᱟᱠᱟ ᱠᱚᱢ ᱪᱚᱸᱫᱟᱭᱟ᱾
ᱦᱳᱭ ᱜᱚᱝᱠᱮ᱾
ᱟᱫᱚ ᱠᱟᱹᱢᱤ ᱫᱚᱯᱮ ᱛᱤᱱᱟᱹᱜ ᱥᱟᱺᱜᱤᱧ ᱠᱮᱜᱼᱟ ᱠᱷᱮᱛ ᱠᱟᱹᱢᱤ ᱠᱚᱫᱚ?
ᱫᱚ ᱦᱟᱸᱜ ᱜᱚᱝᱠᱮ ᱢᱮᱱ ᱞᱮᱠᱷᱟᱡ ᱫᱚ ᱦᱟᱸᱜ ᱚᱱᱟ ᱵᱟᱹᱫᱽ ᱠᱚᱨᱮ ᱫᱚ ᱦᱟᱸᱜ ᱟᱹᱣᱨᱤ ᱞᱮ ᱨᱚᱦᱚᱭ ᱥᱟᱹᱛᱟ ᱦᱳᱭᱥᱮ᱾ ᱚᱱᱟ ᱵᱟᱹᱭᱦᱟᱹᱲ ᱠᱚᱨᱮ ᱫᱚ ᱦᱟᱸᱜ ᱞᱮ ᱢᱩᱪᱟᱹᱫ ᱟᱹᱜᱩᱭᱫᱟ᱾ ᱦᱳᱭ ᱦᱳᱭ ᱜᱟᱯᱟ ᱛᱮᱜᱮ ᱦᱟᱸᱜ ᱞᱮ ᱥᱟᱹᱛ ᱜᱚᱜ ᱠᱟᱜᱼᱟ᱾
ᱚᱸ ᱟᱫᱚ ᱫᱟᱜ ᱠᱚᱨᱮ ᱫᱚ ᱴᱷᱤᱠᱟᱹᱱ ᱥᱟᱺᱦᱤᱡ ᱜᱮᱭ ᱧᱟᱢᱮᱫ ᱛᱟᱦᱮᱸᱱᱟ?
ᱦᱳᱭ ᱜᱚᱝᱠᱮ ᱟᱫᱚ ᱵᱟᱹᱫᱽ ᱠᱚᱨᱮᱱᱟᱜ ᱫᱚ ᱚᱱᱛᱮᱱᱟᱜ ᱫᱚ ᱫᱟᱜ ᱫᱚ ᱠᱟᱹᱴᱤᱡ ᱛᱤᱸᱜᱩᱱ ᱜᱮᱛᱟᱞᱮᱭᱟ ᱦᱳᱭ ᱥᱮ?
ᱦᱩᱸ ᱦᱩᱸ᱾
ᱟᱫᱚ ᱵᱟᱹᱫᱽ ᱠᱚᱨᱮᱱᱟᱜ ᱜᱮ ᱫᱟᱜ ᱠᱚ ᱟᱬᱜᱚᱱᱟ ᱛᱚ ᱚᱱᱟ ᱵᱟᱹᱭᱦᱟᱹᱲ ᱠᱚᱨᱮ ᱫᱚ᱾
ᱦᱩᱸ ᱦᱩᱸ᱾
ᱦᱟᱸᱜ ᱵᱟᱹᱭᱦᱟᱹᱲ ᱠᱚᱨᱮ ᱫᱚ ᱚᱱᱠᱟ ᱥᱚᱰᱚᱜ ᱞᱮᱠᱷᱟᱡ ᱫᱚ ᱦᱟᱸᱜ ᱡᱷᱟᱨᱱᱟ ᱟᱸ ᱡᱷᱟᱨᱱᱟ ᱥᱟᱶᱛᱮ ᱚᱱᱟ ᱫᱟᱜ ᱠᱚ ᱟᱲᱜ ᱚᱱᱟ ᱟᱫᱚ ᱠᱟᱹᱴᱤᱡ᱾
ᱦᱳᱭ ᱦᱳᱭ ᱚᱱᱟ ᱡᱷᱟᱨᱱᱟ ᱫᱟᱜ ᱠᱚᱛᱮ ᱜᱮ ᱛᱟᱦᱚᱞᱮ ᱢᱟᱱᱮ ᱞᱤᱸᱜᱤ ᱟᱬᱜᱳᱱ ᱠᱟᱱᱟ? ᱛᱮ ᱚᱱᱟᱜᱮ ᱦᱟᱸᱜ ᱛᱮᱜᱮ ᱠᱟᱹᱢᱤ ᱫᱚ ᱦᱩᱭ ᱠᱟᱱᱟ ᱦᱩᱸ ᱦᱩᱸ᱾
ᱛᱟᱦᱞᱮ ᱜᱚᱝᱠᱮ ᱟᱯᱮᱱ ᱥᱮᱱᱟᱜ ᱪᱟᱥ ᱠᱟᱹᱢᱤ ᱠᱚᱫᱚ ᱛᱤᱱᱟᱹᱜ ᱴᱟᱜ ᱠᱚᱞ ᱢᱟᱲᱟᱝ ᱠᱮᱫ ᱛᱟᱸᱦᱮ?
ᱟᱞᱮ ᱥᱮᱱ ᱫᱚ ᱪᱟᱥ ᱠᱟᱹᱢᱤ ᱫᱚ ᱞᱟᱹᱭ ᱞᱮᱠᱷᱟᱱ ᱫᱚ ᱵᱟᱹᱱᱩᱜ ᱞᱮᱠᱟ ᱫᱚ ᱟᱞᱮ ᱫᱚ ᱛᱷᱚᱲᱟ ᱱᱚᱜᱼᱚᱭ ᱛᱷᱚᱲᱟ ᱵᱟᱡᱟᱨ ᱥᱟᱭᱤᱰ ᱧᱚᱜ ᱨᱮᱞᱮ ᱛᱟᱦᱮᱱᱟ ᱵᱚᱞᱮ, ᱟᱫᱚ ᱪᱟᱥ ᱠᱟᱹᱢᱤ ᱫᱚ ᱚᱱᱠᱟ ᱫᱚ ᱟᱞᱮ ᱚᱲᱟᱜ ᱨᱮᱱᱟᱜ ᱫᱚ ᱵᱟᱹᱱᱩᱜᱼᱟ᱾
ᱦᱳᱭ᱾
ᱟᱫᱚ ᱱᱚᱝᱠᱟ ᱫᱤᱥᱚᱢ ᱚᱲᱟᱜ ᱨᱮ ᱚᱸᱰᱮ ᱫᱚ ᱪᱟᱥ ᱠᱚᱫᱚ ᱢᱮᱱᱟᱜ ᱜᱮᱭᱟ ᱢᱮᱱᱠᱷᱟᱱ ᱠᱷᱟᱱ ᱚᱸᱰᱮ ᱫᱚ ᱟᱫᱚ ᱪᱟᱥ ᱞᱟᱹᱜᱤᱫ ᱫᱚ ᱪᱟᱞᱟᱣ ᱫᱚ ᱵᱟᱝ ᱦᱩᱭᱩᱜᱼᱟ᱾ ᱟᱫᱚ ᱚᱸᱰᱮ ᱢᱮᱱᱟᱜ ᱠᱚᱣᱟ᱾
ᱦᱟᱸᱜ-ᱚ᱾
ᱢᱟᱨᱟᱝᱵᱟ ᱦᱚᱲ ᱛᱟᱠᱚ ᱠᱚ ᱩᱱᱠᱩ ᱜᱮᱠᱚ ᱧᱮᱞ ᱥᱟᱢᱴᱟᱣ ᱟᱠᱚ ᱥᱟᱱᱟᱢ ᱠᱟᱹᱢᱤ ᱠᱩ᱾
ᱚ, ᱛᱟᱦᱚᱞᱮ ᱜᱚᱢᱠᱮ ᱟᱹᱵᱤᱱ ᱫᱚᱵᱤᱱ ᱚᱞᱚᱜ ᱜᱮᱭᱟ ᱛᱚ ᱵᱟᱝ?
ᱦᱳᱭ ᱦᱳᱭ ᱦᱳᱭ᱾
ᱦᱳᱭ ᱵᱤᱫᱽᱫᱟᱹᱜᱟᱲ ᱨᱮ ᱥᱮ ᱢᱟᱜ ᱮᱸᱜ ᱢᱮᱱ ᱞᱮᱠᱷᱟᱡ ᱡᱟᱦᱟᱸ ᱞᱤᱧ ᱢᱮᱛᱟᱜ ᱠᱟᱱᱟ ᱡᱮ ᱵᱤᱫᱽᱫᱟᱹᱜᱟᱲ ᱨᱮᱥᱮ ᱢᱟᱨᱟᱝ ᱵᱤᱫᱽᱫᱟᱹᱜᱟᱲ ᱨᱮᱵᱤᱲ
ᱦᱩᱸ ᱢᱟᱨᱟᱝ ᱵᱤᱨᱫᱟᱹᱜᱟᱲ ᱞᱟᱹᱜᱤ ᱞᱟᱹᱭ ᱜᱟᱱᱚᱜᱼᱟ᱾
ᱚ ᱦᱳᱭ ᱛᱚ, ᱛᱟᱦᱞᱮ ᱜᱚᱢᱠᱮ ᱟᱹᱵᱤᱱ ᱫᱚ ᱦᱳᱭ ᱦᱳᱭ ᱜᱚᱝᱠᱮ ᱛᱟᱦᱚᱞᱮ ᱱᱚᱣᱟ ᱟᱵᱚᱣᱟᱜ ᱟᱭᱳ ᱟᱲᱟᱝ ᱯᱟᱨᱥᱤ ᱛᱮ ᱥᱮ ᱪᱮᱫ ᱞᱮᱠᱟ?
ᱦᱳᱭ ᱦᱳᱭ ᱦᱳᱭ ᱟᱵᱚᱣᱟᱜ ᱟᱭᱳ ᱟᱲᱟᱝ ᱯᱟᱨᱥᱤ ᱛᱮᱜᱮ᱾
ᱦᱳᱭ ᱛᱚ ᱚᱱᱟ ᱦᱚᱸ ᱪᱮᱫ-ᱟᱱ ᱜᱮ ᱵᱷᱟᱞᱤ ᱠᱟᱛᱷᱟ ᱠᱟᱱᱟ
ᱪᱮᱫ-ᱟᱱ ᱜᱮ ᱱᱚᱣᱟ ᱫᱚ ᱟᱭᱢᱟ ᱫᱤᱱ ᱠᱷᱚᱱ ᱢᱟᱱᱮ ᱟᱭᱳᱼᱵᱟᱵᱟ ᱛᱟᱹᱠᱤᱱᱟᱜ ᱦᱚᱸ ᱟᱹᱰᱤ ᱟᱸᱥ ᱛᱟᱦᱮᱸ ᱠᱟᱱᱟ ᱟᱨ ᱤᱧᱟᱹᱜ ᱦᱚᱸ ᱦᱩᱸ᱾ ᱡᱮ ᱟᱵᱚᱣᱟᱜ ᱟᱭᱳ ᱟᱲᱟᱝ ᱛᱮᱜᱮ ᱚᱞᱚᱜ ᱯᱟᱲᱦᱟᱜ ᱪᱮᱫ ᱨᱮᱱᱟᱜ ᱫᱚ, ᱟᱫᱚ ᱚᱱᱟ ᱛᱮᱜᱮ ᱟᱹᱰᱤ ᱠᱩᱨᱩᱢᱩᱴᱩ ᱠᱟᱜ-ᱤᱧ ᱤᱧ ᱦᱩᱸ᱾
ᱦᱳᱭ ᱦᱳᱭ ᱦᱳᱭ ᱟᱵᱮᱱ ᱦᱚᱸ ᱟᱺᱜ ᱡᱮᱢᱚᱱ ᱦᱷᱟᱸᱜ ᱮᱸ ᱚᱱᱠᱟ ᱵᱤᱱ ᱩᱸᱜᱷ
ᱟᱫᱚ ᱟᱵᱮᱱ ᱜᱮ ᱪᱮᱜ ᱵᱮᱱ ᱪᱮᱠᱟ ᱵᱟᱲᱟᱭᱟ ᱮᱠᱷᱚᱱ ᱫᱚ?
ᱦᱳᱭ ᱜᱚᱝᱠᱮ ᱟᱹᱞᱤᱧ ᱦᱚᱸ ᱚᱞᱚᱜ ᱠᱟᱱ ᱜᱮᱭᱟᱞᱤᱧ᱾ ᱟᱪᱷᱟ ᱟᱹᱞᱤᱧ ᱫᱚ ᱢᱮᱱ ᱞᱮᱠᱷᱟᱡ ᱫᱚ ᱦᱟᱸᱜ ᱟᱸ ᱟᱵᱚᱣᱟᱜ ᱟᱭᱳ ᱟᱲᱟᱝ ᱯᱟᱨᱥᱤ ᱛᱮ ᱫᱚ ᱵᱞᱤᱧ ᱚᱞᱚᱜ ᱠᱟᱱᱟ, ᱢᱮᱱ ᱞᱮᱠᱷᱟᱱ ᱱᱦᱟᱜ-ᱟ ᱚᱱᱟ ᱵᱟᱝᱜᱟᱞᱤ ᱤᱭᱟᱹ ᱛᱮᱜᱮ ᱞᱤᱧ ᱚᱞᱚᱜ ᱠᱟᱱᱟ᱾
ᱟᱪᱪᱷᱟ ᱟᱪᱪᱷᱟ ᱟᱫᱚ ᱥᱟᱱᱟᱢᱟᱜ ᱛᱮᱜᱮ ᱚᱞᱚᱜ ᱫᱚ ᱞᱟᱹᱠᱛᱤ ᱠᱟᱱ ᱜᱮᱭᱟ᱾
ᱦᱳᱭ ᱦᱳᱭ ᱟᱫᱚ ᱦᱟᱸᱜ
ᱛᱚ ᱟᱵᱚᱣᱟᱜ ᱫᱚ
ᱦᱳᱭ ᱦᱳᱭ᱾
ᱦᱩᱸ ᱥᱩᱵᱤᱛᱟ ᱠᱚ ᱢᱮᱱᱟᱜᱼᱟ᱾
ᱦᱳᱭ, ᱟᱫᱚ ᱜᱚᱝᱠᱮ ᱟᱹᱵᱤᱱ ᱫᱚ ᱱᱚᱠᱟ ᱢᱮᱱ ᱞᱮᱠᱷᱟᱱ ᱦᱟᱸᱜ ᱚᱱᱟ ᱡᱟᱦᱟᱸ ᱟᱸ ᱯᱟᱹᱦᱤᱞ ᱠᱷᱚᱱᱟᱜ ᱜᱮ ᱚᱱᱟ ᱛᱮᱜᱮ ᱵᱤᱱ ᱚᱞᱚᱜ ᱠᱟᱱ ᱛᱟᱦᱮᱸᱱᱟ?
ᱯᱟᱹᱦᱤᱞ ᱠᱷᱚᱱ ᱫᱚ ᱞᱟᱹᱭ ᱫᱚ ᱵᱟᱝ ᱜᱟᱱᱚᱜᱼᱟ᱾
ᱦᱳᱭ ᱦᱳᱭ᱾
ᱯᱟᱹᱦᱤᱞ ᱠᱷᱚᱱ ᱫᱚ,
ᱮᱴᱟᱜ ᱛᱮᱜᱮ ᱯᱟᱲᱦᱟᱜ ᱦᱩᱭ ᱠᱟᱱᱟ, ᱱᱚᱝᱠᱟ ᱵᱟᱝᱞᱟ ᱜᱮ ᱞᱟᱹᱭ ᱜᱟᱱᱚᱜᱼᱟ᱾ ᱟᱫᱚ ᱪᱮᱛᱟᱱ ᱥᱮᱱ ᱡᱚᱠᱷᱚᱱ ᱨᱟᱠᱟᱵ ᱦᱩᱭᱱᱟ, ᱟᱫᱚ ᱦᱟᱸᱜ ᱢᱚᱱᱮᱨᱮ ᱚᱱᱠᱟ ᱦᱮᱜ ᱱᱟ ᱡᱮ ᱛᱟᱦᱚᱞᱮ ᱟᱵᱚᱣᱟᱜ ᱟᱭᱳ ᱟᱲᱟᱝ ᱛᱮᱜᱮ
ᱦᱳᱭ,
ᱥᱮᱪᱮᱫ ᱞᱮᱱ ᱠᱷᱟᱱ ᱟᱹᱰᱤ ᱱᱟᱯᱟᱭᱚᱜᱼᱟ᱾ ᱦᱩᱸ ᱟᱫᱚ ᱛᱟᱭᱚᱢ ᱫᱟᱨᱟᱢ ᱫᱚ ᱟᱫᱚ ᱱᱚᱣᱟ ᱴᱟᱜ ᱛᱮ ᱜᱮᱞᱤᱧ ᱯᱟᱲᱦᱟᱣᱱᱟ ᱟᱹᱞᱤᱧ ᱦᱚᱸᱯ᱾
ᱚᱸ ᱦᱳᱭᱛᱚ, ᱟᱫᱚ ᱚᱱᱟᱦᱚᱸ ᱠᱟᱛᱷᱟ ᱠᱟᱱ ᱜᱮᱭᱟ ᱜᱚᱝᱠᱮ, ᱟᱫᱚ ᱡᱟᱦᱟᱸ ᱵᱤᱱ ᱢᱮᱱ ᱠᱮᱫᱟ ᱛᱚ ᱜᱚᱝᱠᱮ ᱟᱯᱮ ᱚᱱᱟ ᱠᱚᱨᱮ ᱱᱤᱛᱩᱱ ᱟᱥᱲᱟ ᱠᱚᱨᱮ ᱟᱨ ᱛᱟᱯᱚᱨᱮ ᱵᱤᱫᱽᱫᱟᱹᱜᱟᱲ ᱠᱚᱨᱮ ᱦᱳᱭ ᱥᱮ ᱚᱱᱟ ᱠᱚᱨᱮ ᱫᱚ ᱛᱟᱦᱚᱞᱮ ᱜᱚᱝᱠᱮ ᱟᱵᱚᱣᱟᱜ ᱟᱭᱳ ᱟᱲᱟᱝ ᱯᱟᱹᱨᱥᱤ ᱫᱚ ᱥᱮᱞᱮᱫ ᱢᱮᱱᱟᱜ ᱟᱠᱟᱜᱼᱟ ᱥᱮ ᱵᱟᱝ?
ᱚᱝᱠᱟ ᱵᱷᱟᱵᱮ ᱫᱚ ᱞᱟᱹᱭ ᱫᱚ ᱵᱟᱝ ᱜᱟᱱᱚᱜᱼᱟ ᱡᱮ, ᱟᱹᱰᱤ ᱢᱮᱱᱟᱜ ᱫᱚ ᱢᱮᱱᱟᱜ ᱜᱮᱭᱟ᱾ ᱠᱤᱱᱛᱩ ᱟᱹᱰᱤ ᱠᱚᱢ ᱩᱫᱽᱜᱟᱹᱱ ᱢᱮᱱᱟᱜᱼᱟ ᱦᱩᱸ᱾ ᱡᱮ ᱱᱚᱜᱼᱚᱭ ᱥᱮᱴᱟᱜ ᱠᱚ ᱡᱮᱢᱚᱱ ᱜᱚᱴᱟ ᱜᱮ ᱢᱮᱱᱟᱜᱼᱟ᱾ ᱠᱤᱱᱛᱩ ᱟᱵᱚᱣᱟᱜ ᱫᱚ ᱚᱞ ᱪᱤᱠᱤ ᱠᱚᱫᱚ ᱩᱱᱟᱹᱜ ᱜᱟᱱ ᱫᱚ ᱵᱟᱝ ᱧᱮᱞᱚᱜᱼᱟ᱾
ᱦᱳᱭ ᱦᱳᱭ᱾ ᱟᱫᱚ ᱦᱟᱸᱜ ᱱᱟᱦᱟᱸᱜ ᱡᱩᱜᱽ ᱨᱮ ᱦᱟᱸᱜ ᱚᱝᱠᱟ ᱢᱟ ᱧᱮᱞᱚᱜᱚᱜ ᱠᱟᱱᱟ, ᱡᱮ ᱜᱚᱝᱠᱮ ᱚᱝᱠᱟ ᱡᱮ ᱦᱩᱭ ᱦᱤᱡᱩᱜ ᱠᱟᱱ ᱛᱟᱵᱚᱱᱟ, ᱟᱵᱚᱣᱟᱜ ᱚᱱᱟ ᱡᱟᱦᱟᱸ ᱦᱳᱭ, ᱟᱫᱚ ᱦᱟᱸᱜ ᱠᱤᱪᱷᱩ ᱜᱟᱱ ᱴᱚᱴᱷᱟ ᱨᱮᱫᱚ ᱦᱟᱸᱜ ᱥᱮᱞᱮᱫ ᱮ ᱥᱮᱞᱮᱫ ᱠᱟᱱᱟ᱾ ᱟᱫᱚ ᱦᱟᱸᱜ ᱚᱝᱠᱟ ᱞᱮᱠᱟ ᱛᱮᱫᱚ ᱦᱟᱸᱜ ᱯᱟᱲᱦᱟᱣ ᱠᱚᱫᱚ ᱦᱟᱸᱜ ᱡᱟᱹᱱᱤᱜ ᱟᱹᱣᱨᱤᱭᱟᱜᱼᱟ᱾
ᱦᱳᱭ ᱦᱳᱭ᱾ ᱟᱫᱚ ᱱᱚᱝᱠᱟ ᱚᱱᱟ ᱦᱚᱸ ᱥᱩᱵᱤᱛᱟ ᱥᱩᱨ ᱠᱚᱨᱮ ᱤᱥᱠᱩᱞ ᱠᱚ ᱦᱩᱸ᱾ ᱚᱱᱟ ᱠᱚ ᱵᱟᱝ ᱵᱚᱱ ᱧᱟᱢ ᱞᱮᱠᱷᱟᱱ ᱫᱚ ᱢᱟᱱᱮ ᱯᱟᱲᱦᱟᱜ ᱦᱚᱸ ᱪᱤᱠᱟᱵᱚᱱ ᱞᱟᱦᱟᱭᱟ ᱟᱵᱚ ᱦᱚᱸ ᱵᱟᱝ ᱞᱟᱦᱟᱜᱼᱟ, ᱟᱨ ᱥᱟᱱᱟᱢ ᱦᱚᱲ ᱫᱚ ᱵᱟᱦᱨᱮ ᱨᱮ ᱪᱟᱞᱟᱣ ᱠᱟ ᱠᱟᱛᱮᱜ ᱫᱚ ᱱᱚᱝᱠᱟ ᱫᱚ ᱵᱟᱭ ᱥᱮᱪᱮᱫ ᱫᱟᱲᱮᱭᱟᱜᱼᱟ ᱚᱱᱟ ᱱᱤᱭᱟᱹ ᱫᱚ᱾
ᱦᱳᱭ ᱦᱳᱭ ᱦᱳᱭ ᱟᱫᱚ ᱦᱟᱸᱜ ᱟᱹᱞᱤᱧᱟᱜ ᱦᱚᱸ ᱤᱪᱪᱷᱟᱹ ᱛᱟᱦᱮᱸ ᱞᱮᱱᱟ, ᱡᱮ ᱟᱹᱞᱤᱧ ᱚᱱᱟ ᱯᱟᱹᱨᱥᱤ ᱛᱮᱞᱤᱧ ᱚᱞᱚᱜ ᱢᱟ᱾ ᱟᱫᱚ ᱢᱮᱱᱟᱜ ᱫᱚ ᱢᱮᱱᱟᱜ ᱟᱠᱟᱜ ᱜᱮᱭᱟ, ᱟᱫᱚ ᱦᱟᱸᱜ ᱟᱹᱞᱤᱧ ᱨᱮᱞᱤᱧ ᱢᱚᱱᱮ ᱵᱟᱲᱟ ᱟᱠᱟᱜᱼᱟ ᱡᱮ ᱪᱮᱫᱟᱜ ᱥᱮ ᱟᱹᱞᱤᱧ ᱯᱟᱹᱦᱤᱞ ᱠᱷᱚᱱᱟᱜ ᱫᱚ ᱚᱱᱟ ᱠᱚ ᱵᱟᱹᱞᱤᱧ ᱪᱮᱫ ᱟᱹᱜᱩ ᱠᱟᱫᱟ ᱛᱚ ᱦᱟᱸᱜ ᱟᱫᱚ ᱦᱟᱸᱜ ᱟᱪᱠᱟ ᱜᱮ ᱡᱩᱫᱤ ᱦᱟᱸᱜ ᱟᱹᱞᱤᱧ ᱡᱩᱫᱤ ᱞᱤᱧ ᱦᱟᱛᱟᱣᱟ ᱢᱟ ᱵᱤᱫᱽᱫᱟᱹᱜᱟᱹᱲ ᱨᱮ ᱟᱫᱚ ᱛᱚᱠᱷᱚᱱ ᱦᱟᱸᱜ ᱮᱸ ᱮᱸᱴᱠᱮᱴᱚᱬᱮ ᱠᱚᱨᱮᱧ ᱧᱩᱨᱩᱜ ᱢᱟ ᱧᱩᱨᱩᱜ ᱟᱹᱞᱤᱧ ᱥᱮ ᱚᱱᱠᱟ ᱢᱚᱱᱮ ᱡᱩᱠ ᱠᱟᱛᱮᱜ ᱫᱚ ᱵᱟᱹᱞᱤᱧ ᱦᱟᱛᱟᱣ ᱫᱟᱲᱮᱭ ᱠᱟᱫᱟ᱾
ᱦᱩᱸ ᱦᱩᱸ ᱚᱱᱟ ᱢᱟ ᱠᱟᱛᱷᱟ ᱠᱟᱱ ᱜᱮ, ᱡᱟᱦᱟᱸᱭ ᱦᱚᱭᱛᱚ ᱜᱟᱹᱭ ᱰᱟᱝᱨᱤ ᱦᱚᱸ ᱡᱟᱦᱟᱸᱭ ᱡᱩᱫᱤ ᱵᱟᱢ ᱦᱮᱣᱟ ᱠᱟᱭ ᱠᱷᱟᱱ ᱦᱚᱴᱟᱛ ᱠᱚᱨᱮ ᱡᱩᱫᱤ ᱟᱢ ᱱᱟᱦᱮᱞᱮᱢ ᱜᱚᱜᱼᱟᱭ ᱮᱱᱠᱷᱟᱱ ᱫᱚ ᱪᱮᱫ ᱠᱟᱛᱮᱜ ᱩᱱᱤ ᱦᱚᱸ ᱱᱟᱦᱮᱞᱚᱜ ᱚᱨᱟ, ᱛᱟᱭᱚᱢ ᱨᱮ ᱫᱚ ᱩᱱᱤ ᱦᱚᱸᱛᱚ ᱟᱹᱰᱤ ᱪᱟᱯ ᱨᱮᱭ ᱛᱟᱦᱮᱸᱱᱟ᱾
ᱦᱳᱭ ᱜᱚᱝᱠᱮ ᱾
ᱛᱟᱨᱮᱱ ᱠᱚ ᱦᱟᱥᱩᱭᱮᱭᱟ ᱦᱟᱝ᱾
ᱦᱳᱭ ᱾
ᱟᱫᱚ ᱚᱝᱠᱟ ᱜᱮ ᱾
ᱚ
ᱟᱫᱚ ᱦᱳᱭᱛᱚ ᱟᱢ ᱫᱚ ᱨᱚᱲ ᱠᱚᱢ ᱯᱩᱨᱟᱹ ᱵᱟᱲᱟᱭ ᱛᱟᱦᱮᱸ ᱞᱮᱱ ᱠᱷᱟᱱ ᱫᱚ ᱩᱱᱟᱹᱜ ᱫᱚ
ᱦᱳᱭ ᱾
ᱚᱥᱩᱵᱤᱫᱷᱟ ᱫᱚ ᱵᱟᱝ ᱦᱩᱭᱩᱜ-ᱟ ᱾
ᱦᱳᱭ ᱦᱳᱭ ᱦᱳᱭ ᱾ ᱟᱫᱚ ᱚᱝᱠᱟ ᱢᱮᱱ ᱞᱮᱠᱷᱟᱡ ᱦᱚᱸ ᱜᱚᱝᱠᱮ ᱟᱵᱚᱣᱟᱜ ᱡᱟᱦᱟᱸ ᱨᱚᱲ ᱠᱚ ᱟᱵᱚᱣᱟᱜ ᱟᱭᱳ ᱟᱲᱟᱝ ᱨᱚᱲ ᱠᱚ ᱯᱟᱹᱨᱥᱤ ᱠᱚ ᱢᱮᱱᱟᱜ ᱠᱟᱫ ᱛᱟᱵᱚᱱᱟ ᱦᱳᱭ ᱥᱮ᱾
ᱦᱩᱸ ᱦᱩᱸ ᱾
ᱚᱱᱟ ᱠᱚ ᱯᱟᱹᱨᱥᱤ ᱛᱮᱫᱚ ᱟᱵᱚᱫᱚ ᱵᱟᱵᱚᱱ ᱨᱚᱲ ᱠᱟᱱᱟ, ᱛᱚ ᱟᱫᱚ ᱦᱟᱸᱜ ᱮᱴᱟᱜ ᱯᱟᱹᱨᱥᱤ ᱛᱮ ᱵᱚᱱ ᱨᱚᱲ ᱠᱟᱱᱟ᱾ ᱠᱟ ᱵᱟᱡᱟᱨ ᱠᱚᱨᱮ ᱡᱟᱦᱟᱸᱭ ᱠᱚᱵᱚᱱ ᱦᱟᱨᱟ ᱵᱩᱨᱩ ᱠᱟᱱᱟ ᱦᱳᱭ ᱥᱮ ᱟᱫᱚ ᱚᱝᱠᱟ ᱢᱮᱱ ᱞᱮᱱᱠᱷᱟᱱ ᱫᱚ ᱦᱟᱸᱜ ᱡᱚᱛᱚ ᱯᱟᱹᱨᱥᱤ ᱛᱮᱜᱮ ᱨᱚᱲ ᱫᱚ ᱫᱚᱨᱠᱟᱨ ᱜᱮ ᱠᱟᱱᱟ᱾
ᱫᱚᱨᱠᱟᱨ ᱠᱟᱱᱟ ᱮᱠᱫᱚᱢ᱾
ᱟᱫᱚ ᱡᱮᱢᱚᱱ ᱡᱟᱦᱟᱸᱭ ᱜᱮ ᱢᱟᱱᱮ ᱨᱟᱥᱛᱟ ᱠᱚᱨᱮ ᱵᱚᱱ ᱧᱟᱢ ᱠᱚᱣᱟ, ᱪᱷᱤ ᱪᱷᱤ ᱭᱟᱵᱚᱱ ᱩᱨᱩᱢ ᱠᱚᱜᱮᱭᱟᱵᱚᱱ ᱥᱮ ᱵᱟᱵᱚᱱ ᱩᱨᱩᱢ ᱠᱚᱣᱟ ᱦᱳᱭ ᱥᱮ ᱨᱚᱲ ᱫᱚ ᱞᱟᱹᱠᱛᱤ ᱜᱮ ᱠᱟᱱᱟ ᱦᱳᱭ ᱟᱫᱚ ᱵᱟᱵᱤᱱ ᱩᱨᱩᱢ ᱞᱮ ᱦᱟᱸᱜ ᱟᱫᱚ ᱦᱟᱸᱜ ᱢᱮᱱᱟᱵᱤᱱ ᱦᱮᱸ ᱚᱠᱚᱭ ᱠᱟᱱᱟᱭ ᱵᱟᱝ ᱠᱟᱱᱟᱭ ᱦᱳᱭ ᱥᱮ ᱾
ᱵᱟᱝ ᱠᱟᱱᱟᱭ᱾ ᱟᱫᱚ ᱛᱤᱦᱤᱧ ᱜᱟᱯᱟ ᱫᱚ ᱧᱮᱞᱚᱜ ᱠᱟᱱᱟ ᱫᱤᱥᱚᱢ ᱨᱮ ᱵᱟᱧᱪᱟᱜ ᱞᱤᱜᱤᱫ ᱥᱮ ᱫᱟᱬᱟᱱ ᱞᱤᱜ ᱜᱤᱫ ᱦᱚᱸ ᱦᱮᱸ ᱡᱟᱦᱟᱱᱟᱜ ᱠᱟᱹᱢᱤ ᱠᱟᱹᱱ ᱦᱚᱸ ᱟᱫᱚ ᱥᱟᱱᱟᱢ ᱯᱟᱹᱨᱥᱤ ᱜᱮ ᱪᱮᱫ ᱫᱚ ᱟᱹᱰᱤ ᱞᱟᱹᱠᱛᱤᱭᱟᱱᱟᱜ ᱠᱟᱱ ᱜᱮᱭᱟ ᱦᱩᱸ᱾ ᱚᱱᱟ ᱫᱚ ᱪᱮᱫ ᱠᱟᱛᱮᱫ ᱫᱚ ᱪᱮᱫ ᱜᱮ ᱵᱟᱝ ᱵᱮᱠᱟᱨᱚᱜ-ᱟ ᱥᱟᱱᱟᱢ ᱜᱮ
ᱦᱳᱭ ᱦᱳᱭ ᱾ ᱟᱨ ᱟᱵᱚ ᱫᱚ ᱜᱚᱝᱠᱮ ᱱᱚᱝᱠᱟ ᱟᱵᱚ ᱫᱚ ᱦᱟᱸᱜ ᱱᱟᱜᱠᱟᱭ ᱢᱮᱱ ᱞᱮᱠᱷᱟᱡ ᱫᱚ ᱦᱟᱸᱜ ᱟᱵᱚ ᱫᱚ ᱡᱚᱛᱚ ᱯᱟᱹᱨᱥᱤ ᱜᱮᱵᱚᱱ ᱵᱟᱲᱟᱭᱟ ᱦᱳᱭ ᱥᱮ ᱟᱫᱚ ᱦᱟᱸᱜ ᱠᱤᱪᱷᱩᱜᱟᱱ ᱯᱟᱹᱨᱥᱤ ᱫᱚ ᱢᱮᱱᱟᱜ ᱟᱠᱟᱜ ᱜᱮᱭᱟ ᱟᱫᱚ ᱦᱟᱸᱜ ᱚᱝᱠᱟ ᱞᱮᱠᱟ ᱛᱮᱫᱚ ᱦᱟᱸᱜ ᱵᱟᱵᱚᱱ ᱞᱟᱹᱭ ᱫᱟᱲᱮᱭᱟᱜ-ᱟ᱾ ᱟᱫᱚ ᱡᱮᱢᱚᱱ ᱱᱚᱣᱟ ᱟᱵᱚ ᱵᱮᱝᱜᱚᱞ ᱨᱮ ᱚᱱᱟ ᱠᱚᱫᱚ ᱦᱟᱸᱜ ᱟᱵᱚ ᱵᱟᱝᱞᱟ ᱛᱮᱦᱚᱸ ᱵᱚᱱ ᱨᱚᱲ ᱫᱟᱲᱮᱜ-ᱟ ᱦᱳᱭ ᱟᱨ ᱡᱚᱢᱚᱱ ᱟᱨᱚ ᱮᱴᱟᱜ ᱮᱴᱟᱜ ᱯᱚᱱᱚᱛ ᱠᱚᱨᱮ ᱢᱮᱱᱟᱜ ᱠᱟᱜᱟ ᱦᱤᱱᱫᱤ ᱠᱚ ᱦᱳᱭ ᱥᱮ᱾
ᱦᱳᱭ ᱦᱳᱭ ᱦᱳᱭ ᱟᱫᱚ ᱡᱟᱦᱟᱸ ᱟᱵᱚ
ᱦᱳᱭ
ᱯᱟᱹᱨᱥᱤ ᱠᱚ ᱥᱟᱶ ᱩᱱᱟᱹᱜ ᱦᱮᱲᱟ ᱜᱮᱥᱟ ᱵᱟᱝ ᱛᱟᱦᱮᱸ ᱞᱮᱱᱠᱷᱟᱱ ᱦᱩᱸ ᱥᱮ ᱪᱮᱠᱟᱛᱮᱢ ᱪᱮᱫᱟ ᱪᱮᱫ ᱦᱚᱸ᱾
ᱦᱳᱭ ᱦᱳᱭ ᱟᱫᱚ ᱟᱨ ᱜᱚᱝᱠᱮ ᱱᱚᱜᱚ ᱱᱚᱝᱠᱟ ᱵᱤᱨᱫᱟᱹᱜᱟᱲ ᱠᱚᱨᱮ ᱫᱚ ᱛᱟᱦᱮᱸ ᱞᱮᱱᱟ ᱛᱚ ᱵᱟᱝᱞᱟ ᱛᱮ ᱛᱟᱨᱯᱚᱨᱮ ᱥᱚᱥᱠᱨᱤᱛ ᱛᱮ᱾
ᱦᱩᱸ ᱦᱩᱸ ᱦᱩᱸ᱾
ᱚᱱᱟ ᱠᱷᱟᱹᱛᱤᱨ ᱜᱮ ᱟᱵᱚ ᱫᱚᱵᱚᱱ ᱪᱮᱫ ᱫᱟᱲᱮᱭᱟᱫᱟ ᱡᱮ ᱦᱤᱱᱫᱤ ᱦᱚᱸᱵᱚᱱ ᱯᱟᱲᱦᱟᱣ ᱫᱟᱲᱮᱭᱟᱜ-ᱟ᱾
ᱦᱳᱭ ᱦᱳᱭ ᱦᱳᱭ ᱦᱤᱱᱫᱤ ᱦᱚᱸᱵᱚᱱ ᱪᱮᱫ ᱫᱟᱲᱮᱣ ᱠᱟᱫᱟ᱾
ᱤᱝᱜᱞᱤᱥ ᱦᱚᱸᱵᱚᱱ ᱫᱟᱲᱮᱭᱟᱜ-ᱟ᱾
ᱦᱩᱸ ᱫᱟᱲᱮᱭᱟᱜ-ᱟ ᱵᱚᱱ᱾
ᱟᱫᱚ ᱦᱟᱸᱜ ᱚᱝᱠᱟ ᱢᱮᱱ ᱞᱮᱠᱷᱟᱡ ᱫᱚ ᱟᱨᱦᱚᱸ ᱮᱴᱟᱜ ᱯᱚᱱᱚᱛ ᱠᱚᱨᱮ ᱢᱮᱱᱟᱜ ᱠᱟᱜᱟ ᱟᱫᱚ ᱡᱚᱢᱚᱱ ᱤᱧ ᱢᱮᱱᱟ ᱚᱱᱟ ᱡᱟᱦᱟᱸ ᱟᱨᱦᱚ ᱩᱲᱤᱭᱟ ᱠᱚ ᱢᱮᱱᱟᱜ ᱢᱮᱱᱟᱜ ᱠᱟᱜ ᱛᱚᱵᱚᱱᱟ ᱦᱚᱭ ᱥᱮ ᱚᱱᱟᱠᱚ ᱦᱟᱜ ᱦᱚᱭ ᱛᱚ ᱮᱠᱴᱩ ᱦᱟᱜ ᱵᱚᱱ ᱵᱩᱡ ᱫᱟᱲᱮᱭᱟᱜᱼᱟ ᱟᱫ ᱟᱫᱚ ᱦᱟᱸᱜ ᱢᱮᱱ ᱛᱮᱫᱚ ᱦᱟᱸᱜ ᱞᱟᱹᱭ ᱛᱮᱫᱚ ᱦᱟᱸᱜ ᱵᱟᱵᱚᱱ ᱞᱟᱹᱭ ᱫᱟᱲᱮᱭᱟᱜᱼᱟ᱾
ᱟᱫᱚ ᱩᱲᱤᱭᱟ ᱠᱚᱨᱮᱱ ᱦᱚᱸ ᱧᱮᱞᱚᱜ ᱠᱟᱱᱟ ᱛᱮᱦᱤᱧ ᱜᱟᱯᱟ ᱫᱚ ᱱᱚᱣᱟ ᱠᱚᱨᱮ ᱦᱚᱸ ᱟᱹᱰᱤ ᱡᱟᱹᱥᱛᱤ ᱜᱮ ᱢᱮᱱᱟᱜ ᱠᱚᱜᱮᱭᱟ ᱦᱮᱸ ᱟᱫᱚ ᱚᱱᱟ ᱠᱟᱨᱚᱱ ᱛᱮ ᱟᱵᱚ ᱩᱲᱤᱭᱟ ᱦᱚᱸ ᱪᱮᱫ ᱫᱚ ᱩᱱᱟᱹᱜ ᱫᱚ ᱚᱥᱩᱵᱤᱫᱷᱟ ᱫᱚ ᱵᱟᱝ ᱯᱟᱲᱟᱜ ᱛᱟᱵᱚᱱᱟ᱾ ᱟᱨ ᱠᱟᱹᱡᱼᱠᱟᱹᱡ ᱢᱟᱱᱮ ᱡᱮᱜᱮᱛ ᱵᱤᱨᱫᱟᱹᱜᱟᱲ ᱨᱮ ᱧᱮᱞᱚᱜ ᱠᱟᱱᱟ ᱡᱮ ᱩᱲᱤᱭᱟ ᱠᱚ ᱩᱱᱠᱩ ᱯᱟᱲᱦᱟᱣ ᱠᱚᱜᱮᱭᱟ᱾
ᱦᱳᱭ ᱛᱟᱦᱚᱞᱮ ᱜᱚᱢᱠᱮ ᱟᱯᱮ ᱥᱮᱱ ᱫᱚ ᱦᱟᱸᱜ ᱟᱹᱵᱤᱱ ᱵᱤᱱ ᱢᱮᱱ ᱠᱮᱫᱟ ᱵᱟᱡᱟᱨ ᱠᱚᱨᱮ ᱵᱤᱱ ᱛᱟᱦᱮᱱ ᱜᱮᱭᱟ ᱛᱟᱦᱞᱮ᱾ ᱵᱟᱦᱟ ᱥᱚᱦᱨᱟᱭ ᱠᱚᱨᱮ ᱫᱚᱵᱮᱱ ᱪᱟᱞᱟᱣ ᱵᱟᱲᱟᱜ ᱜᱮᱭᱟ ᱥᱮ ᱵᱟᱝ ᱚᱱᱠᱟ ᱫᱚ?
ᱦᱚᱭ ᱦᱚᱭ ᱚᱱᱟᱫᱚ ᱚᱱᱮ ᱵᱟᱹᱧ ᱞᱟᱹᱭ ᱠᱮᱜ ᱟ ᱡᱮ ᱢᱟᱱᱮ ᱫᱤᱥᱚᱢ ᱪᱟᱞᱟᱜ ᱦᱩᱭᱩᱜ ᱜᱮᱭᱟ ᱚᱸᱰᱮ ᱡᱟᱦᱟᱸ ᱟᱹᱛᱩ ᱢᱮᱱᱟᱜ ᱛᱟᱞᱮᱭᱟ ᱚᱸᱰᱮ ᱫᱚ ᱟᱞᱮ ᱫᱚ ᱛᱷᱚᱲᱟ ᱥᱟᱜᱤᱧ ᱧᱚᱜ ᱤᱭᱟᱹᱛᱮ ᱚᱱᱠᱟ ᱪᱟᱥᱵᱟᱥ ᱠᱚᱨᱮ ᱫᱚ ᱛᱚ ᱩᱱᱟᱹᱜ ᱫᱚ ᱵᱟᱝ ᱪᱟᱞᱟᱣ ᱦᱩᱭᱩᱜᱼᱟ ᱢᱮᱱᱠᱷᱟᱱ ᱱᱚᱜᱼᱚᱭ ᱵᱟᱦᱟ ᱥᱚᱦᱚᱨᱟᱭ ᱟᱵᱚᱣᱟᱜ ᱢᱟᱨᱟᱝ ᱯᱚᱨᱚᱵᱽ ᱠᱚᱨᱮ ᱫᱚ ᱮᱠᱟᱞ ᱛᱮᱜᱮ ᱪᱟᱞᱟᱜ ᱛᱮᱜᱮ ᱦᱩᱭᱩᱜ ᱜᱮᱭᱟ᱾ ᱟᱯᱮ ᱫᱚ ᱵᱚᱸᱜᱟ ᱵᱩᱨᱩ ᱠᱚᱨᱮᱱᱟᱜ ᱵᱮᱯᱟᱨ ᱢᱮᱱᱟᱜ ᱛᱟᱵᱚᱱ ᱛᱮ
ᱦᱳᱭ ᱦᱳᱭ
ᱟᱫᱚ ᱚᱱᱟ ᱚᱠᱛᱚ ᱨᱮ ᱡᱩᱫᱤ ᱵᱟᱢ ᱥᱩᱨ ᱞᱮᱱᱠᱷᱟᱱ ᱫᱚ ᱛᱤᱥᱮᱢ ᱥᱩᱨᱩᱜᱼᱟ
ᱦᱳᱭ ᱚᱱᱟ ᱢᱟ ᱥᱟᱹᱨᱤ ᱠᱟᱛᱷᱟ ᱠᱟᱱ ᱜᱮ ᱟᱨ ᱟᱵᱚ ᱡᱩᱫᱤ ᱵᱟᱵᱚᱱ ᱪᱟᱞᱟᱜᱼᱟ ᱥᱮ ᱚᱱᱟ ᱠᱚᱨᱮᱱᱟᱜ ᱵᱩᱡᱽ ᱦᱚᱸ ᱵᱟᱵᱚ ᱵᱩᱡᱽ ᱫᱟᱲᱮᱭᱟᱜᱼᱟ ᱥᱮ ᱧᱮᱞ ᱠᱟᱛᱮ ᱦᱚᱸ ᱵᱟᱵᱚᱱ ᱥᱮᱬᱟ ᱫᱟᱲᱮᱭᱟᱜᱼᱟ᱾
ᱦᱳᱭ ᱦᱳᱭ ᱟᱫᱚ ᱚᱱᱟ ᱠᱚ ᱨᱮ ᱦᱚᱸᱛᱚ ᱧᱮᱞ ᱪᱮᱫ ᱫᱚᱦᱚ ᱞᱟᱹᱠᱛᱤ ᱠᱟᱱ ᱛᱟᱵᱚᱱᱟ ᱛᱟᱭᱚᱢ ᱫᱟᱨᱟᱢ ᱛᱚ ᱚᱱᱟ ᱠᱚᱫᱚ ᱥᱟᱱᱟᱢ ᱟᱵᱚᱜᱮ ᱠᱟᱹᱢᱤ ᱯᱩᱨᱟᱹᱣ
ᱦᱳᱭ ᱦᱳᱭ ᱦᱳᱭ
ᱦᱮᱸ
ᱛᱟᱦᱚᱞᱮ ᱜᱚᱝᱠᱮ ᱚᱱᱠᱟ ᱢᱮᱱᱞᱮᱠᱷᱟᱡ ᱫᱚ ᱛᱟᱦᱚᱞᱮ ᱪᱟᱥ ᱠᱟᱹᱢᱤ ᱠᱚᱨᱮ ᱫᱚ ᱦᱟᱸᱜ ᱵᱟᱵᱤᱱ ᱪᱟᱞᱟᱣ ᱵᱟᱲᱟᱜ ᱜᱮᱭᱟ ᱦᱳᱭᱥᱮ
ᱵᱟᱝ ᱵᱟᱝ ᱱᱚᱣᱟ ᱠᱚᱨᱮ ᱫᱚ ᱪᱟᱞᱟᱣ ᱫᱚ ᱵᱟᱝ ᱦᱩᱭᱩᱜ ᱜᱮᱭᱟ ᱟᱭᱳ ᱵᱟᱵᱟ ᱦᱚᱸ ᱵᱟᱝᱠᱤᱱ ᱪᱟᱞᱟᱜ ᱜᱮᱭᱟ᱾
ᱳ ᱛᱟᱦᱚᱞᱮ ᱜᱚᱝᱠᱮ ᱟᱯᱮᱭᱟᱜ ᱤᱭᱟᱹ ᱴᱷᱟᱶ ᱫᱚ ᱦᱩᱭᱩᱜ ᱠᱟᱱᱟ ᱚᱱᱠᱟ ᱵᱤᱨ ᱴᱚᱴᱷᱟ ᱴᱷᱟᱶ ᱠᱟᱱ ᱛᱟᱯᱮᱭᱟ ᱥᱮ ᱪᱮᱫ ᱞᱮᱠᱟ? ᱴᱟᱺᱰᱤ ᱜᱮᱭᱟ
ᱦᱳᱭ ᱴᱟᱺᱰᱤ ᱜᱮᱭᱟ ᱟᱫᱚ ᱵᱤᱨ ᱦᱚᱸ
ᱦᱮᱸ
ᱢᱮᱱᱟᱜ ᱫᱚ ᱢᱮᱱᱟᱜ ᱜᱮᱭᱟ ᱠᱤᱱᱛᱩ ᱟᱹᱰᱤ ᱥᱟᱜᱤᱧ ᱧᱚᱜ ᱜᱮᱭᱟ ᱛᱷᱚᱲᱟ ᱫᱚ ᱟᱫᱚ ᱱᱚᱜᱼᱚᱭ ᱵᱟᱯᱞᱟ ᱵᱤᱦᱟᱹ ᱵᱷᱟᱸᱰᱟᱱ ᱠᱚᱨᱮ ᱫᱚ ᱟᱫᱚ ᱚᱱᱟ ᱵᱤᱨ ᱥᱟᱠᱟᱢ ᱠᱩ ᱥᱟᱨᱡᱚᱢ ᱥᱟᱠᱟᱢ ᱥᱟᱠᱟᱢ ᱠᱚ ᱚᱱᱟ ᱠᱚᱫᱚ ᱮᱠᱫᱚᱢ ᱞᱮ ᱧᱟᱢ ᱜᱮᱭᱟ ᱚᱱᱟ ᱠᱚᱫᱚ ᱮᱠᱫᱚᱢ ᱟᱠᱟᱞ ᱜᱮᱭᱟ ᱞᱟᱹᱭ ᱵᱟᱝ ᱜᱟᱱᱚᱜᱼᱟ ᱢᱮᱱᱠᱷᱟᱱ ᱟᱞᱮ ᱚᱱᱟ ᱥᱟᱭᱤᱰ ᱫᱚ ᱮᱠᱫᱚᱢ ᱴᱚᱴᱷᱟ ᱜᱮᱭᱟ ᱦᱟᱱᱟ ᱫᱤᱥᱚᱢ ᱚᱲᱟᱜ ᱠᱚᱫᱚ?
ᱦᱳᱭ ᱟᱫᱚ ᱚᱱᱠᱟ ᱞᱮᱠᱟ ᱛᱮᱫᱚ ᱢᱮᱱᱚᱜᱼᱟ ᱡᱮ ᱥᱟᱨᱡᱚᱢ ᱥᱟᱠᱟᱢ ᱫᱚ ᱟᱹᱰᱤ ᱞᱟᱹᱠᱛᱤ ᱞᱮᱠᱟᱱᱟᱜ ᱠᱟᱹᱢᱤ ᱦᱚᱨᱟ ᱠᱚ ᱛᱟᱵ ᱛᱟᱵᱚᱱᱟᱭ ᱛᱚ
ᱦᱮᱸ ᱦᱮᱸ ᱦᱮᱸ ᱦᱮ᱾
ᱡᱮᱢᱚᱱ ᱵᱚᱸᱜᱟ ᱵᱩᱨᱩ ᱠᱚᱨᱮ ᱦᱚᱸ ᱥᱟᱨᱡᱚᱢ ᱥᱟᱠᱟᱢ ᱠᱚ ᱞᱟᱜᱟᱜᱼᱟ᱾ ᱚᱸ
ᱮᱠᱫᱚᱢ ᱥᱟᱨᱡᱚᱢ ᱥᱟᱠᱟᱢ ᱫᱚ ᱟᱹᱰᱤ ᱡᱳᱨ ᱜᱤᱭ ᱜᱚᱲᱚᱭ ᱮᱢᱟ ᱵᱚᱱᱟ ᱦᱩᱸ ᱡᱚᱢ ᱰᱟᱹᱣᱨᱟᱹᱜ ᱦᱚᱸ ᱥᱟᱦᱟᱱ ᱥᱟᱞᱟᱢ ᱮᱠᱫᱚᱢ ᱟᱨ ᱥᱟᱠᱟᱢ ᱦᱚᱸ᱾
ᱚ ᱟᱫᱚ ᱚᱱᱠᱟ ᱞᱮᱠᱟ ᱫᱚ ᱟᱨᱚ ᱦᱟᱸᱜ ᱢᱮᱱᱟᱜ ᱠᱟᱫᱟ ᱡᱚᱼᱵᱤᱞᱤ᱾ ᱠᱚ ᱦᱳᱭ ᱥᱮ ᱛᱟᱦᱟᱞᱮ ᱜᱚᱝᱠᱮ ᱟᱯᱮᱥᱱ ᱫᱚ ᱦᱟᱸᱜ ᱚᱱᱠᱟ ᱵᱤᱱ, ᱧᱮᱞᱢᱮ ᱡᱚᱢ ᱵᱟᱲᱟ ᱠᱟᱫᱟᱵᱤᱱ ᱥᱮ ᱵᱟᱝ ᱚᱱᱟ ᱛᱟᱨᱚᱵ ᱵᱤᱞᱤ ᱛᱮᱨᱮᱞ ᱵᱤᱞᱤ?
ᱦᱩᱭ ᱟᱠᱟᱱ ᱜᱮᱭᱟ᱾
ᱟᱫᱚ ᱡᱚᱢᱚᱱ ᱠᱩᱫ ᱵᱤᱞᱤ ᱚᱱᱟ ᱠᱚᱫᱚ ᱥᱟᱱᱟᱢᱟᱜ ᱜᱮᱵᱤᱱ ᱡᱚᱢ
ᱦᱳᱭ ᱦᱳᱭ ᱡᱚᱢ ᱵᱟᱲᱟ ᱦᱩᱭ ᱠᱟᱱ ᱜᱮᱭᱟ ᱤᱧ ᱦᱚᱸ ᱢᱚᱱᱮᱨᱮ ᱟᱹᱰᱤ ᱟᱥ ᱛᱟᱦᱮᱱ ᱛᱤᱧ ᱜᱮᱭᱟ ᱡᱮ ᱡᱟᱠᱟᱱᱟᱜ ᱢᱟᱱᱮ ᱚᱱᱠᱟ ᱵᱤᱨ ᱠᱚᱨᱮᱱᱟᱜ ᱡᱟᱦᱟᱱᱟᱜ ᱡᱤᱱ ᱠᱩᱧ ᱧᱟᱢ